ᱦᱮᱞᱳ ᱞᱟᱹᱭᱫᱟᱹᱧ ᱟᱸᱡᱚᱢ ᱧᱟᱢᱚᱜ ᱠᱟᱱᱟ?
ᱦᱮᱸ ᱱᱤᱛᱳᱜ ᱟᱸᱡᱚᱢ ᱧᱟᱢᱚᱜ ᱠᱟᱱᱟ᱾
ᱚᱸ ᱡᱚᱦᱟᱨ ᱜᱮ
ᱦᱮᱸ ᱡᱚᱦᱟᱨ ᱜᱮ᱾ ᱛᱚ ᱟᱯᱮᱥᱮᱡ ᱦᱚᱞᱟᱭ ᱫᱟᱜ ᱵᱟᱲᱟ ᱭᱮᱜ ᱯᱮᱭᱟ ᱥᱮ ᱵᱟᱝ?
ᱟᱞᱮᱥᱮᱫ ᱫᱚ ᱦᱚᱞᱟ ᱵᱟᱝ ᱮ ᱫᱟᱜ ᱟᱠᱟᱫᱟᱭ, ᱦᱚᱭ ᱨᱤᱢᱤᱞ ᱠᱚᱫᱚ ᱱᱟᱯᱟᱭ ᱜᱮ ᱛᱟᱦᱮᱸ ᱠᱟᱱᱟ᱾
ᱚ ᱱᱚᱛᱮ ᱫᱚ ᱠᱟᱹᱴᱤᱡ ᱠᱟᱹᱴᱤᱡ ᱦᱮᱸ ᱱᱚᱱᱛᱮ ᱠᱟᱹᱴᱤᱡ ᱠᱟᱹᱴᱤᱡ ᱮ ᱫᱟᱜ ᱟᱫ ᱞᱮᱭᱟ ᱟᱨ ᱦᱚᱞᱟᱜᱮ ᱱᱚᱱᱚᱛᱮ ᱫᱚ ᱦᱩᱲᱩ ᱠᱚᱞᱮ ᱛᱚᱞᱟ ᱵᱟᱲᱟ ᱠᱮᱫᱟ᱾
ᱛᱚ ᱟᱯᱮᱫᱚ ᱮᱱᱛᱮ ᱦᱩᱲᱩ ᱠᱚ ᱨᱚᱲ
ᱦᱮᱸ ᱦᱩᱲᱩ ᱠᱚ ᱦᱩᱭᱩᱜ ᱠᱟᱱ ᱜᱮᱭᱟ ᱨᱟᱠᱟᱵᱮᱫ ᱫᱚᱠᱚ ᱠᱤᱪᱷᱩ ᱦᱚᱲ ᱫᱚᱠᱚ ᱞᱟᱜᱟᱣ ᱠᱟᱱᱟ ᱠᱟᱢᱤ ᱢᱟᱱᱮ ᱦᱩᱲᱩ ᱠᱚᱠᱚ ᱨᱚᱦᱚᱭᱮᱫᱟ, ᱟᱨ ᱠᱤᱪᱷᱩ ᱫᱚ ᱱᱤᱛ ᱦᱚᱸ ᱟᱹᱣᱨᱤ ᱠᱚ ᱮᱦᱚᱵ ᱛᱟᱠᱚᱣᱟ᱾
ᱚᱸ
ᱛᱟᱦᱞᱮ ᱢᱤᱫ ᱫᱤᱱ ᱦᱮᱸ ᱢᱟ ᱞᱟᱹᱭ ᱢᱮ
ᱚ ᱢᱮᱱᱫᱟᱞᱤᱧ ᱛᱟᱦᱞᱮ ᱱᱚᱜ-ᱚᱭ ᱛᱚ ᱟᱵᱚᱣᱟᱜ ᱛᱤᱨᱤᱥᱟ ᱡᱩᱱ ᱦᱩᱞ ᱢᱟᱦᱟ ᱥᱮᱴᱮᱨᱚᱜ ᱠᱟᱱᱟ ᱛᱚ ᱱᱚᱣᱟ ᱱᱤᱭᱮ ᱪᱮᱫ ᱞᱮᱠᱟ ᱯᱮ ᱥᱟᱹᱛ ᱥᱟᱯᱲᱟᱣ ᱟᱠᱟᱱ ᱛᱟᱵᱚᱱᱟ
ᱟᱪᱪᱷᱟ ᱟᱞᱮ ᱥᱮᱱ ᱫᱚ ᱟᱛᱩ ᱴᱚᱞᱟ ᱠᱚᱨᱮ ᱫᱚᱠᱚ ᱢᱟᱱᱟᱣ ᱜᱮᱭᱟ ᱞᱟᱹᱭ ᱜᱟᱱᱚᱜᱼᱟ ᱡᱷᱚ ᱛᱚ ᱨᱮᱜᱮ ᱢᱟᱱᱟᱣ ᱫᱚᱠᱚ ᱢᱟᱱᱟᱣ ᱜᱮᱭᱟ ᱩᱸᱜ ᱢᱟᱨᱟᱝ ᱠᱟᱛᱮᱜ ᱵᱟᱝ ᱨᱮ ᱥᱩᱫᱩ ᱢᱤᱫᱴᱟᱝ ᱫᱷᱩᱯ ᱫᱷᱩᱱᱟᱹᱣᱟᱜ-ᱟ ᱟᱨ ᱟᱛᱩ ᱨᱮᱱ ᱦᱚᱲ ᱠᱚ ᱟᱛᱮ ᱢᱤᱫᱴᱟᱝ ᱦᱩᱰᱤᱧ ᱧᱚᱜ ᱠᱚ ᱦᱩᱰᱤᱧ ᱧᱚᱜ ᱠᱚ ᱢᱟᱱᱟᱣᱟ ᱱᱮᱛᱟᱨ ᱠᱤᱪᱷᱩ ᱠᱤᱪᱷᱩ ᱡᱟᱭᱜᱟ ᱠᱚ ᱢᱮᱱᱟᱜᱼᱟ ᱡᱟᱦᱟᱸ ᱨᱮᱫᱚ ᱮᱸᱻ ᱟᱛᱩ ᱨᱮ ᱢᱟᱱᱟᱣ ᱠᱟᱛᱮᱫ ᱟᱫᱚ ᱚᱸᱰᱮ ᱠᱚ ᱪᱟ ᱟᱫᱚ ᱢᱟᱨᱟᱝ ᱫᱚ ᱚᱱᱠᱟᱱ ᱠᱤᱪᱷᱩ ᱡᱟᱭᱜᱟ ᱥᱟᱶᱛᱮ ᱟᱞᱮ ᱥᱮᱫ ᱢᱤᱫ ᱴᱟᱝ ᱢᱤᱫᱴᱟᱝ ᱢᱟᱨᱟᱝ ᱱᱟᱜᱟᱨ ᱢᱮᱱᱟᱜᱼᱟ
ᱦᱩᱸ
ᱟᱫᱚ ᱚᱸᱰᱮᱠᱚ ᱪᱟᱞᱟᱜᱼᱟ ᱚᱸᱰᱮ ᱪᱟᱞᱟᱣ ᱠᱟᱛᱮᱜ ᱛᱤᱨᱤᱥᱮ ᱡᱩᱱ ᱫᱚ ᱢᱤᱫ ᱱᱚᱣᱟ ᱫᱷᱟᱣ ᱫᱚ ᱢᱤᱫᱴᱟᱝ ᱢᱟᱨᱟᱝ ᱧᱚᱜ ᱞᱟᱹᱭᱨᱤᱡ ᱨᱮᱞᱤᱭᱟᱠᱚ ᱥᱟᱶᱛᱮ ᱚᱸᱰᱮ ᱢᱤᱫᱴᱟᱝ ᱢᱟᱨᱟᱝ ᱫᱮᱠᱷᱮ ᱯᱳᱜᱨᱟᱢ ᱦᱩᱭᱩᱜᱼᱟ ᱟᱭᱢᱟ ᱫᱟᱢᱟᱱ ᱫᱟᱢᱟᱱ ᱜᱟᱹᱠᱷᱩᱲᱤᱭᱟᱹ ᱜᱚᱝᱠᱮ ᱠᱚᱦᱚᱸ ᱠᱚ ᱦᱤᱡᱩᱜᱼᱟ ᱚᱸᱰᱮ ᱜᱚᱛᱚ ᱵᱟᱨᱯᱮ ᱵᱚᱪᱷᱚᱨ ᱫᱩᱧ ᱪᱟᱞᱟᱣ ᱞᱮᱱᱟ ᱚᱸᱰᱮ ᱢᱮᱱᱠᱷᱟᱱ ᱱᱚᱣᱟ ᱵᱚᱪᱷᱚᱨ ᱫᱚ ᱮᱜ ᱡᱟᱢ ᱢᱮᱱᱟᱜ ᱠᱷᱟᱹᱛᱤᱨ ᱟᱫᱚ ᱵᱟᱹᱧ ᱪᱟᱞᱟᱣ ᱫᱟᱲᱮᱭᱟᱜ ᱠᱟᱱᱟ
ᱚᱸ
ᱛᱟᱦᱞᱮ ᱟᱯᱮ ᱥᱮᱜ ᱨᱮᱱᱟᱜ ᱦᱩᱞ ᱢᱟᱸᱦᱟ ᱤᱫᱤ ᱠᱟᱛᱮ ᱩᱱᱟᱜ ᱴᱟᱜ ᱟᱺᱜᱤᱵᱟᱨ ᱠᱚ ᱦᱟᱛᱟᱣ ᱠᱟᱫᱟ ᱡᱮ ᱪᱮᱫ ᱮᱢ ᱞᱟᱹᱭ ᱠᱮᱭᱟ
ᱚ
ᱥᱟᱹᱛ ᱥᱟᱯᱲᱟᱣ ᱫᱚ ᱵᱷᱟᱞᱤ ᱜᱮᱠᱚ ᱥᱟᱹᱛ ᱥᱟᱯᱲᱟᱣ ᱟᱠᱟᱱᱟ ᱟᱨ ᱵᱷᱟᱞᱤ ᱜᱮ ᱠᱚ ᱢᱟᱱᱟᱣᱟ ᱱᱚᱣᱟ ᱟᱞᱮ ᱥᱩᱨ ᱨᱮᱜᱮ ᱛᱚ ᱟᱞᱮ ᱦᱚᱸᱞᱮ ᱪᱟᱞᱟᱜᱼᱟ ᱩᱸᱻᱜ ᱞᱟᱦᱟ ᱵᱟᱨ ᱫᱚ ᱟᱵᱩ ᱦᱩᱞ ᱢᱟᱸᱦᱟ ᱩᱯᱚᱞᱚᱠᱠᱷᱮ ᱚᱨᱠᱮᱥᱴᱟᱨ ᱥᱮ ᱦᱟᱱᱟ ᱱᱟᱣᱟ ᱮᱱᱮᱡ ᱥᱮᱨᱮᱧ ᱵᱚᱱ ᱫᱚᱦᱚ ᱵᱟᱲᱟᱭᱮᱫ ᱛᱟᱦᱮᱸᱱ ᱛᱚ ᱱᱤᱭᱟᱹ ᱵᱟᱨ ᱫᱚ ᱚᱱᱟ ᱠᱚᱫᱚ ᱫᱚᱦᱚ ᱵᱟᱲᱟ ᱫᱚᱠᱚ ᱢᱟᱱᱟ ᱫᱚᱠᱚ ᱩᱪᱷᱟᱹᱱ ᱠᱟᱫᱟ ᱡᱮ ᱱᱤᱭᱟᱹ ᱵᱟᱨ ᱫᱚ ᱦᱩᱞ ᱢᱟᱸᱦᱟ ᱱᱮᱛᱟᱨ ᱫᱚ ᱟᱵᱚ ᱫᱚ ᱡᱟᱸᱦᱱᱟᱜ ᱚᱨᱠᱮᱥᱴᱨᱟ ᱥᱮ ᱡᱟᱦᱟᱸ ᱛᱮ ᱨᱟᱹᱥᱠᱟᱹ ᱨᱚᱢᱚᱡᱽ ᱡᱤᱱᱤᱥ ᱫᱚ ᱵᱟᱵᱚᱱ ᱫᱚᱦᱚᱭᱟ ᱪᱮᱫᱟᱜ ᱥᱮ ᱟᱵᱚᱨᱮᱱ ᱥᱤᱫᱩ ᱠᱟᱱᱩ ᱱᱩᱝᱠᱤᱱ ᱟᱵᱚ ᱥᱚᱢᱟᱡᱽ ᱨᱮ ᱞᱟᱹᱜᱤᱫ ᱤᱝᱨᱮᱡᱽ ᱥᱟᱞᱟᱜ ᱠᱤᱱ ᱞᱟᱹᱲᱦᱟᱹᱭ ᱞᱮᱫᱟ ᱛᱟᱦᱚᱣ ᱩᱱᱟᱹᱜ ᱜᱟᱱ ᱤᱝᱨᱮᱡᱽ ᱛᱟᱦᱮᱸ ᱠᱟᱛᱮ ᱨᱮᱦᱚᱸ ᱩᱝᱠᱤᱱ ᱛᱟᱭᱱᱚᱢ ᱥᱮᱡ ᱵᱟᱝᱠᱤᱱ ᱨᱩᱣᱟᱹᱲ ᱟᱠᱟᱱᱟ ᱛᱟᱦᱚ ᱠᱤᱱ ᱞᱟᱦᱟ ᱟᱵᱚ ᱥᱚᱢᱟᱡ ᱵᱟᱧᱪᱟᱣ ᱫᱚᱦᱚ ᱞᱟᱹᱜᱤᱫ ᱠᱤᱱ ᱞᱟᱹᱲᱦᱟᱹᱭ ᱤᱫᱤ ᱞᱮᱫ ᱜᱮ ᱩᱱᱟᱹᱜ ᱜᱟᱱ ᱤᱝᱨᱮᱡᱽ ᱥᱟᱛᱷᱮ ᱵᱟᱨ ᱦᱚᱲ ᱨᱮᱦᱚᱸ ᱛᱚ ᱚᱱᱟᱛᱮ ᱱᱤᱭᱟᱹ ᱵᱟᱨ ᱫᱚ ᱚᱱᱟ ᱚᱨᱠᱮᱥᱴᱟᱨ ᱥᱮ ᱯᱟᱛᱟ ᱨᱟᱹᱥᱠᱟᱹ ᱨᱚᱢᱚᱡᱽ ᱞᱮᱠᱟᱱᱟᱜ ᱡᱤᱱᱤᱥ ᱫᱚ ᱟᱵᱚ ᱥᱟᱱᱛᱟᱲ ᱠᱚᱣᱟᱜ ᱦᱩᱞ ᱢᱟᱦᱟ ᱨᱮᱫᱚ ᱢᱮᱥᱟ ᱵᱟᱝ ᱛᱟᱦᱮᱱᱟ ᱦᱚᱳᱭᱛᱚ ᱫᱟᱢᱟᱱ ᱫᱟᱢᱟᱱ ᱟᱵᱚᱨᱮᱱᱼᱼ ᱥᱚᱢᱟᱡᱽ ᱥᱩᱥᱟᱹᱨᱤᱭᱟᱹ ᱠᱚᱠᱚ ᱦᱤᱡᱩᱜᱼᱟ ᱟᱨ ᱩᱱᱠᱤᱱ ᱱᱤᱭᱮ ᱵᱟᱹᱞᱤ ᱵᱷᱟᱹᱞᱤ ᱠᱟᱛᱷᱟ ᱠᱚ ᱞᱟᱹᱭᱟ ᱚᱱᱠᱟᱱᱟᱜ ᱠᱤᱪᱷᱩ ᱵᱚᱠᱛᱚᱵᱚ ᱜᱮ ᱫᱚᱦᱚ ᱦᱩᱭ ᱠᱟᱱᱟ᱾ ᱟᱨ ᱟᱵᱚᱨᱮᱱ ᱥᱤᱫᱩᱼᱠᱟᱹᱱᱩ ᱦᱳᱭᱛᱳ ᱩᱱᱠᱩ ᱤᱝᱨᱮᱡᱽ ᱵᱟᱨ ᱦᱚᱲᱛᱮ ᱟᱵᱚ ᱥᱚᱢᱟᱡᱽ ᱵᱟᱧᱪᱟᱣ ᱞᱟᱹᱜᱤᱫ ᱩᱱᱟᱹᱜ ᱜᱟᱱ ᱛᱟᱞᱟ ᱨᱮᱠᱤᱱ ᱛᱤᱸᱜᱩ ᱛᱟᱦᱮᱸ ᱞᱮᱱᱟ ᱛᱚ ᱩᱱᱠᱤᱱ ᱥᱟᱵ ᱠᱟᱛᱮᱫ ᱟᱛᱳ ᱛᱟᱞᱟ ᱛᱟᱞᱟᱛᱮ ᱦᱳᱭᱛᱳ ᱩᱱᱠᱤᱱ ᱜᱚᱦᱚᱲ ᱠᱟᱛᱮᱫ ᱱᱚᱣᱟ
ᱥᱚᱦᱤᱫ ᱠᱮᱫ ᱠᱤᱱᱟᱹ ᱠᱚᱛᱚ ᱚᱱᱟ ᱦᱚᱛᱮᱡ ᱛᱮ ᱱᱤᱭᱟᱹ ᱵᱟᱨ ᱫᱚ ᱯᱟᱛᱟ ᱫᱚ ᱦᱩᱞ ᱢᱟᱦᱟ ᱨᱮᱫ ᱫᱚ ᱨᱟᱹᱥᱠᱟᱹ ᱨᱚᱢᱚᱡᱽ ᱡᱤᱱᱤᱥᱟᱜ ᱫᱚ ᱢᱮᱥᱟ ᱵᱟᱝ ᱜᱟᱱᱚᱜᱼᱟ ᱥᱮ ᱱᱚᱣᱟ ᱫᱚ ᱟᱵᱚ ᱥᱟᱱᱛᱟᱲ ᱜᱚᱴᱟ ᱜᱮᱠᱚ ᱩᱪᱷᱟᱹᱱ ᱟᱠᱟᱫᱟ ᱛᱚ ᱦᱚᱭᱛᱳ ᱠᱤᱪᱷᱩ ᱡᱟᱭᱜᱟ ᱠᱚᱨᱮ ᱫᱚ ᱱᱤᱭᱟᱹ ᱵᱟᱨ ᱫᱚ ᱛᱟᱹᱦᱩ ᱠᱚ ᱚᱱᱠᱟᱱᱟᱜ ᱡᱤᱱᱤᱥ ᱠᱚ ᱢᱮᱥᱟ ᱵᱟᱲᱟᱭ ᱜᱮᱭᱟ ᱛᱚ ᱫᱷᱤᱨᱮ ᱫᱷᱤᱨᱮ ᱱᱚᱣᱟ ᱦᱚ ᱯᱟᱥᱱᱟᱜᱼᱟ ᱡᱮ ᱟᱵᱚ ᱥᱟᱱᱛᱟᱲᱟᱜ ᱨᱮᱫᱚ ᱦᱩᱞ ᱢᱟᱦᱟ ᱩᱯᱚᱞᱚᱠᱷᱚ ᱫᱚ ᱡᱟᱦᱟ ᱱᱟᱜ ᱯᱟᱛᱟ ᱯᱚᱨᱚᱵᱽ ᱚᱱᱠᱟ ᱵᱟᱵᱚᱱ ᱫᱚᱦᱚ ᱫᱟᱲᱮᱭᱟᱜᱼᱟ ᱨᱟᱹᱥᱠᱟᱹ ᱱᱤᱭᱮ ᱛᱚ ᱠᱤᱪᱷᱩ ᱵᱚᱠᱛᱚᱵᱵᱚ ᱜᱮ ᱱᱤᱭᱟᱹ ᱵᱟᱨ ᱫᱚ ᱟᱞᱮ ᱦᱩᱞ ᱢᱟᱦᱟ ᱚᱩᱯᱞᱚᱠ ᱩᱠᱩᱟᱹ ᱫᱚᱞᱮ ᱫᱚᱦᱚ ᱟᱠᱟᱫᱟ, ᱫᱟᱢᱟᱱ ᱫᱟᱢᱟᱱ ᱥᱚᱢᱟᱡ ᱥᱩᱥᱟᱹᱨᱤᱭᱟᱹ ᱠᱚᱞᱮ ᱜᱤᱨᱟᱹᱣ ᱟᱠᱟᱫ ᱠᱚᱣᱟ ᱩᱱᱠᱩ ᱠᱚ ᱦᱤᱡᱩᱜᱼᱟ ᱟᱨ ᱠᱤᱪᱷᱩ ᱠᱤᱪᱷᱩ ᱩᱱᱠᱤᱱ ᱱᱤᱭᱟᱹ ᱵᱟᱹᱞᱤ ᱵᱮᱥ ᱵᱟᱹᱲᱤᱡ ᱠᱟᱛᱷᱟ ᱠᱚ ᱞᱟᱹᱭᱟ, ᱛᱚ
ᱦᱮᱸ ᱛᱤᱱᱟᱹᱜ ᱜᱟᱱ ᱫᱠᱷᱤ ᱟᱵᱚᱨᱮᱱ ᱥᱟᱱᱛᱟᱲ ᱦᱚᱲ ᱦᱚᱯᱚᱱ ᱠᱚᱠᱚ ᱥᱮᱴᱮᱨᱚᱜ ᱠᱟᱱᱟ ᱵᱟᱠᱷᱟᱡ ᱢᱟ ᱯᱟᱛᱟ ᱪᱷᱟᱛᱟ ᱠᱚᱨᱮᱢᱟ ᱟᱵᱚ ᱥᱟᱱᱛᱟᱲ ᱦᱚᱯᱚᱱ ᱫᱚ ᱫᱚᱢᱮᱜ ᱜᱮ ᱟᱹᱰᱤ ᱜᱟᱱ ᱜᱮᱵᱚᱱ ᱥᱮᱴᱮᱨᱚᱜ ᱫᱤᱠᱤ ᱱᱚᱝᱠᱟᱱᱟᱜ ᱫᱤᱱ ᱨᱮ ᱛᱤᱱᱟᱹᱜ ᱜᱟᱱ ᱟᱵᱚ ᱥᱟᱱᱛᱟᱲ ᱦᱚᱲ ᱠᱚ ᱥᱮᱴᱮᱨᱚᱜ ᱠᱟᱱᱟ ᱦᱳᱭᱱᱟ ᱜᱮ ᱢᱟᱨᱟᱝ ᱠᱟᱛᱷᱟ,
ᱮᱠᱫᱚᱢ ᱥᱟᱹᱨᱤ ᱠᱟᱛᱷᱟ ᱜᱮᱵᱮᱱ ᱞᱟᱹᱭ ᱠᱟᱫᱟ ᱥᱟᱹᱨᱤᱜᱮ, ᱡᱮ ᱦᱩᱞ ᱢᱟᱦᱟ ᱧᱩᱛᱩᱢ ᱛᱮ ᱦᱟᱱᱟ ᱱᱚᱣᱟ ᱯᱨᱳᱜᱨᱟᱢ ᱫᱚᱦᱚ
ᱟᱹᱛᱷᱟᱹᱱ ᱜᱟᱱ ᱵᱚᱱ ᱥᱮᱴᱮᱨᱚᱜᱼᱟ ᱟᱵᱚ ᱥᱟᱱᱛᱟᱲ ᱠᱚᱨᱮᱱ ᱦᱚᱲ ᱠᱤᱱᱛᱩ ᱵᱷᱟᱞᱤ ᱵᱷᱟᱞᱤ ᱡᱟᱭᱜᱟ ᱨᱮᱫᱚ ᱟᱵᱚ ᱥᱟᱱᱛᱟᱲ ᱦᱚᱲ ᱠᱤᱪᱷᱩ ᱜᱟᱱ ᱵᱚᱱ ᱥᱮᱴᱮᱨᱚᱜᱼᱟ, ᱞᱟᱹᱭ ᱵᱮᱱ ᱠᱤᱪᱷᱩ
ᱡᱟᱦᱟᱸ ᱞᱮᱠᱟᱢ ᱞᱟᱹᱭ ᱠᱮᱫᱟ ᱡᱮ ᱦᱩᱞ ᱢᱟᱦᱟ ᱧᱩᱛᱩᱢ ᱛᱮ ᱟᱭᱢᱟ ᱜᱟᱱ ᱯᱨᱳᱜᱨᱟᱢ ᱠᱚ ᱫᱚᱦᱚᱭᱮᱫᱟ, ᱚᱱᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ, ᱟᱞᱮ ᱥᱮᱫ ᱦᱚᱸ ᱱᱚᱝᱠᱟ ᱠᱚ ᱫᱚᱦᱚ ᱵᱟᱲᱟᱭ ᱛᱟᱦᱮᱸᱫ ᱾
ᱪᱟᱞᱟᱣ ᱯᱨᱳᱜᱨᱟᱢ ᱜᱮᱠᱚ ᱢᱟᱱᱟ ᱢᱟᱱᱟᱣ ᱟᱠᱟᱫᱟ ᱠᱚ ᱠᱤᱱᱵᱟ ᱠᱤᱱᱵᱟ ᱡᱟᱦᱟᱸ ᱨᱮᱠᱚ ᱧᱮᱞ ᱠᱮᱫᱟ ᱡᱮ ᱱᱚᱝᱠᱟ ᱱᱟᱜ ᱯᱨᱳᱜᱨᱟᱢ ᱱᱚᱣᱟ ᱩᱭᱦᱟᱹᱨᱟᱱ ᱱᱚᱝᱠᱟ ᱱᱟᱜ ᱪᱷᱟᱹᱛᱨᱤ ᱜᱤᱨᱤ ᱯᱨᱳᱜᱨᱟᱢ ᱠᱚ ᱠᱚᱨᱟᱣ ᱮᱫᱟ, ᱛᱟᱦᱞᱮ ᱩᱱ ᱚᱠᱛᱚ ᱫᱚ ᱩᱱᱠᱩ ᱫᱚᱠᱚ ᱟᱨ ᱠᱚ ᱨᱳᱦᱮᱫ ᱠᱟᱠᱚ ᱠᱟᱱᱟ ᱡᱮ ᱟᱞᱮ ᱵᱮᱱᱟᱣᱟ, ᱱᱚᱣᱟ ᱯᱨᱳᱜᱨᱟᱢ ᱠᱚᱫᱚ ᱟᱞᱯᱮ ᱫᱚᱦᱚᱭ
ᱦᱮᱸ
ᱟᱫᱚ ᱱᱤᱛᱚᱜ ᱫᱚ ᱟᱹᱰᱤᱴᱟᱜ ᱜᱮ ᱵᱚᱱᱫᱚ ᱟᱠᱟᱱᱟ᱾ ᱛᱚᱵᱩ ᱛᱟᱣ ᱡᱟᱦᱟᱸ ᱞᱮᱠᱟᱢ ᱞᱟᱹᱭ ᱠᱮᱫᱟ ᱠᱤᱪᱷᱩ ᱠᱤᱪᱷᱩ ᱡᱟᱭᱜᱟ ᱨᱮ ᱞᱟᱹᱭ ᱠᱟᱛᱮ ᱨᱮᱦᱚᱸ᱾ ᱟᱨ ᱩᱱᱠᱩ ᱫᱚᱠᱚ ᱫᱚᱦᱚᱭᱮᱫ ᱜᱮᱭᱟ᱾
ᱦᱩ
ᱱᱚᱣᱟ ᱫᱚ ᱢᱤᱫᱴᱟᱝ ᱵᱟᱹᱲᱤᱡ ᱡᱤᱱᱤᱥ ᱞᱚᱠᱠᱷᱚᱱ ᱜᱮ ᱠᱟᱱ ᱜᱮᱭᱟ᱾
ᱪᱤᱠᱟ ᱛᱮᱠᱚ ᱵᱩᱡᱩᱣᱟ ᱱᱚᱣᱟ ᱨᱮᱭᱟᱜ ᱠᱟᱛᱷᱟ ᱫᱚ᱾ ᱟᱵᱚ ᱨᱮᱱ ᱡᱟᱦᱟᱸᱭ ᱥᱤᱫᱩ ᱠᱟᱱᱩ ᱪᱟᱸᱫᱽ ᱵᱷᱨᱚᱵ ᱯᱷᱩᱞᱳ ᱡᱷᱟᱱᱚ᱾ ᱟᱵᱚ ᱞᱟᱹᱜᱤᱫ ᱠᱚ ᱞᱟᱲ ᱞᱟᱹᱲ ᱦᱟᱹᱭ ᱞᱮᱫᱟ ᱟᱨ᱾ ᱟᱵᱚ ᱦᱚᱸ ᱩᱱᱠᱩ ᱧᱩᱛᱩᱢ ᱛᱮ ᱮᱜ ᱩᱭᱦᱟᱹᱨᱟᱱ᱾ ᱞᱮᱠᱟ ᱱᱚᱣᱟ ᱫᱚ ᱥᱚᱦᱤᱫ ᱫᱤᱵᱚᱥ ᱞᱮᱠᱟᱛᱮ ᱱᱟᱣᱟ ᱫᱚ ᱢᱟᱱᱟᱣ ᱜᱩᱱᱟᱹ ᱫᱚ ᱞᱟᱹᱠᱛᱤ ᱠᱟᱱ ᱛᱟᱵᱚᱱᱟ᱾
ᱦᱩ
ᱟᱵᱚᱨᱮᱱ ᱦᱩᱰᱤᱧ ᱢᱟᱹᱭ ᱵᱟᱹᱵᱩ ᱛᱟᱠᱚ ᱩᱱᱠᱩᱣᱟᱜ ᱫᱟᱢᱟᱱ᱾ ᱫᱟᱢᱟᱱ ᱠᱟᱹᱢᱤ ᱦᱚᱨᱟ ᱡᱟᱦᱟᱸ ᱫᱚ ᱡᱟᱦᱟᱸ ᱠᱚ ᱠᱚᱨᱟᱣ ᱦᱚᱴᱚ᱾ ᱚᱱᱟ ᱠᱚ ᱞᱟᱹᱭ ᱥᱚᱫᱚᱨ ᱟᱠᱚ ᱦᱩᱭᱩᱜ ᱛᱟᱵᱚᱱᱟ᱾ ᱛᱟᱯᱮ ᱛᱚ ᱟᱵᱚᱨᱮᱱ ᱦᱩᱰᱤᱧ ᱢᱟᱹᱭ ᱵᱟᱹᱵᱩ ᱛᱟᱠᱚ ᱦᱚᱸᱠᱚ ᱵᱩᱡᱷᱟᱹᱣ ᱧᱟᱢᱟ᱾ ᱡᱮ ᱟᱵᱚᱨᱮᱱ ᱦᱚᱸ ᱯᱷᱩᱨᱜᱟᱹᱞᱤᱭᱟᱹ ᱠᱚ ᱛᱟᱦᱮᱸ ᱠᱟᱱᱟ᱾
ᱦᱮᱸ
ᱞᱟᱭ ᱟᱠᱚ ᱮᱴᱟᱜ ᱮᱴᱟᱜ ᱦᱚᱨ ᱠᱚᱫᱚ ᱟᱜ ᱠᱚᱣᱟᱜ᱾ ᱯᱷᱩᱨᱜᱟᱹᱞᱤᱭᱟᱹ ᱠᱚᱣᱟᱜ ᱠᱟᱛᱷᱟ ᱯᱩᱛᱷᱤ ᱠᱚᱨᱮᱫ ᱠᱚ ᱜᱟᱴᱟ ᱠᱚ ᱚᱞ ᱯᱤᱥᱱᱟᱣ᱾ ᱢᱮᱱᱠᱷᱟᱱ ᱟᱵᱚᱨᱮᱱ ᱯᱷᱩᱞᱜᱟᱹᱨᱤᱭᱟᱜ ᱠᱟᱛᱷᱟ ᱠᱚᱫᱚ᱾ ᱥᱩᱫᱷᱩ ᱢᱟᱛᱨᱚ ᱟᱵᱚ ᱥᱟᱱᱛᱟᱲ ᱯᱩᱛᱷᱤ ᱨᱮᱜᱮ ᱢᱮᱱᱟᱜᱼᱟ ᱢᱮᱱᱠᱷᱟᱱ ᱮᱴᱟᱜ ᱯᱩᱛᱷᱤ ᱨᱮᱫᱚ᱾ ᱠᱷᱩᱵ ᱞᱮᱠᱷᱟ ᱥᱩᱢᱩᱝ ᱢᱮᱱᱟᱜᱼᱟ ᱮᱴᱟᱜ ᱮᱴᱟᱜ ᱦᱚᱲ ᱠᱚ ᱡᱮᱢᱚᱱ ᱟᱠᱚ ᱯᱩᱫᱷᱤ ᱨᱮ ᱨᱩᱨᱟᱹ ᱮᱜ ᱟᱭᱢᱟ ᱜᱟᱱ ᱯᱩᱛᱷᱤ ᱠᱚ ᱩᱰᱩᱝ ᱠᱟᱫᱟ ᱢᱮᱱᱠᱷᱟᱱ ᱟᱵᱚᱣᱟᱜ ᱫᱚ ᱚᱱᱠᱟ ᱫᱚ ᱵᱟᱹᱱᱩᱜᱼᱟ᱾ ᱛᱚ ᱞᱟᱹᱭ ᱜᱟᱱᱚᱜᱼᱟ ᱱᱚᱝᱠᱟ ᱛᱮᱦᱚᱸ ᱟᱫ ᱟᱫᱚᱜ ᱛᱟᱵᱚᱱᱟ ᱦᱟᱸᱜ᱾ ᱟᱵᱟᱨ ᱚᱱᱟ ᱪᱮᱛᱟᱱ ᱨᱮ ᱡᱩᱫᱤ ᱵᱚᱱ ᱧᱮᱞ ᱠᱷᱟᱱ ᱡᱮ ᱱᱚᱝᱠᱟᱱ ᱟᱵᱚᱣᱟᱜ ᱚᱠ ᱨᱮᱜᱮ᱾ ᱟᱨ ᱱᱚᱝᱠᱟᱱ ᱫᱤᱱ ᱨᱮ ᱥᱤᱫᱩ ᱠᱟᱹᱱᱩ ᱩᱭᱦᱟᱹᱨᱟᱱ ᱫᱤᱱᱨᱮ᱾ ᱡᱟᱛᱮ ᱟᱵᱚ ᱱᱟᱥᱮᱱᱟᱜ᱾ ᱩᱭᱦᱟᱹᱨ ᱠᱟᱛᱮᱫ ᱚᱱᱠᱟᱱ ᱫᱤᱱ ᱨᱮᱠᱚ ᱧᱮᱞ ᱫᱟ ᱡᱮ ᱯᱨᱳᱜᱨᱟᱢ ᱠᱚ ᱵᱮᱱᱟᱣ ᱫᱟ᱾ ᱱᱚᱣᱟ ᱫᱚ ᱟᱹᱰᱤ ᱜᱮ ᱵᱟᱹᱲᱤᱡ ᱠᱟᱱ ᱜᱮᱭᱟ᱾
ᱦᱩ ᱦᱮ ᱟᱨ ᱟᱵᱚ ᱡᱩᱫᱤ᱾ ᱛᱤᱨᱤᱥᱟ ᱡᱩᱱ ᱦᱩᱞ ᱢᱟᱦᱟᱨᱮ ᱮᱜ᱾
ᱨᱟᱹᱥᱠᱟᱹ ᱨᱚᱢᱚᱡᱽ ᱞᱮᱠᱟᱱᱟᱜ ᱡᱤᱱᱤᱥ ᱵᱚᱱ ᱫᱚᱦᱚᱭᱟ ᱮᱴᱟᱜ ᱡᱟᱹᱛᱤ ᱨᱮᱱ ᱦᱚᱲ ᱠᱚᱦᱚᱸ ᱠᱚ ᱞᱟᱹᱭᱟ ᱡᱮ ᱱᱩᱠᱤᱱᱟᱜ ᱥᱚᱦᱤᱫ ᱫᱤᱱ ᱨᱮ ᱱᱩᱠᱩ᱾ ᱨᱟᱹᱥᱠᱟᱹ ᱨᱚᱢᱚᱪ ᱞᱮᱠᱟᱱᱟᱜ ᱡᱤᱱᱤᱥ ᱠᱚ ᱫᱚᱦᱚᱭᱮᱫᱟ ᱱᱩᱠᱤᱱᱟᱜ᱾ ᱥᱚᱦᱤᱫ ᱵᱟᱝ ᱢᱟᱱᱟᱣ ᱠᱟᱛᱮᱫ ᱮᱴᱟᱜ ᱡᱟᱹᱛᱤ ᱠᱚᱨᱮᱱ ᱦᱚᱸᱠᱚ ᱢᱮᱱ ᱫᱟᱲᱮᱭᱟᱜᱼᱟ ᱚᱱᱠᱟ ᱦᱮᱸᱥᱮ᱾
ᱮᱠᱫᱚᱢ ᱡᱮᱢᱚᱱ ᱞᱟᱹᱭ ᱜᱟᱱᱚᱜᱼᱟ ᱤᱧ ᱡᱟᱦᱟ ᱦᱳᱥᱴᱮᱞ ᱨᱤᱧ ᱛᱟᱦᱮᱱ ᱜᱮᱭᱟ ᱱᱚᱸᱰᱮ ᱫᱚ᱾ ᱮᱴᱟᱜ ᱦᱚᱲ ᱦᱚ ᱢᱮᱱᱟᱜ ᱠᱚᱣᱟ᱾ ᱟᱨ ᱟᱞᱮ ᱦᱚᱸ ᱢᱮᱱᱟᱜ ᱞᱮᱭᱟ ᱟᱵᱚ ᱦᱚᱸ ᱢᱮᱱᱟᱜ ᱵᱚᱱᱟ ᱫᱮ᱾ ᱫᱮ ᱩᱱᱠᱩ ᱞᱮ ᱢᱮᱛᱟ ᱠᱚ ᱠᱟᱱᱟ ᱡᱮ ᱡᱮᱦᱮᱛᱩ ᱟᱜ ᱟᱯᱮ᱾ ᱡᱚᱠᱷᱚᱱ ᱟᱠᱚᱣᱟᱜ ᱡᱟᱦᱟ ᱟᱠᱚ ᱦᱚᱸ ᱠᱚᱨᱟᱣ ᱜᱮᱭᱟ ᱠᱚ᱾ ᱥᱟᱶᱛᱮ ᱟᱞᱮ ᱦᱚᱸ ᱥᱮᱞᱮᱫ ᱞᱮ ᱛᱟᱦᱮᱱ ᱜᱮᱭᱟ ᱟᱫᱚ ᱱᱚᱣᱟ ᱦᱚᱸᱞᱮ ᱞᱟᱹᱭ ᱠᱟᱜ ᱱᱚᱜᱼᱚᱭ ᱡᱮ ᱱᱤᱭᱮ ᱡᱚᱠᱷᱚᱱ ᱦᱟᱜ ᱯᱨᱳᱜᱨᱟᱢ᱾ ᱥᱮ ᱚᱱᱠᱟᱱᱟᱜ ᱯᱨᱳᱜᱨᱟᱢ ᱫᱚ ᱫᱟᱯᱩᱜᱨᱟᱢ ᱫᱚ ᱵᱟᱝ᱾ ᱠᱤᱪᱷᱩ ᱞᱮᱠᱷᱟ ᱥᱩᱢᱩᱱ ᱯᱨᱳᱜᱨᱟᱢ ᱡᱮᱢᱚᱱ ᱜᱩᱨᱩ ᱜᱚᱝᱠᱮ ᱭᱟᱜ ᱡᱟᱱᱟᱢ ᱢᱟᱦᱟ᱾ ᱟᱨ ᱱᱚᱣᱟ ᱛᱤᱨᱤᱥᱮ ᱡᱩᱱ ᱱᱚᱣᱟ ᱫᱚ ᱠᱚᱨᱟᱣ ᱛᱮᱜᱮ ᱦᱩᱭᱩᱜᱼᱟ᱾
ᱦᱩᱸ
ᱮᱴᱟᱜ ᱠᱚᱫᱚ ᱱᱚᱣᱟ ᱫᱚ ᱵᱟᱝ ᱜᱩᱥᱛᱟ ᱫᱚ ᱚᱱᱟ ᱠᱚᱫᱚ ᱵᱟᱝ ᱠᱚᱨᱟᱜ ᱴᱷᱤᱠᱼᱟ ᱚᱱᱟ ᱠᱚᱫᱚ᱾ ᱵᱟᱝᱠᱷᱟᱱ ᱫᱚ ᱯᱩᱨᱳᱜᱨᱟᱢ ᱛᱮᱜᱮ, ᱦᱟᱝᱠᱩ ᱠᱩ ᱞᱟᱹᱭᱟ ᱟᱞᱮᱭᱟᱜ ᱯᱚᱨᱚᱜ ᱜᱨᱟᱢ ᱱᱩᱠᱩ ᱠᱚ ᱞᱟᱹᱭᱟ ᱟᱞᱮᱭᱟᱜ ᱯᱚᱨᱚᱜᱨᱟᱢ ᱛᱮᱜᱮ ᱦᱚᱥᱴᱮᱞ ᱪᱟᱵᱟᱣ ᱜᱚᱫᱚᱜᱼᱟ᱾ ᱛᱚ ᱟᱫᱚ ᱠᱤᱪᱷᱩ ᱠᱤᱪᱷᱩ ᱯᱨᱳᱜᱨᱟᱢ ᱠᱚ ᱠᱚᱨᱟᱣ ᱜᱮᱭᱟᱞᱮ ᱟᱫᱚ ᱱᱚᱣᱟ ᱫᱷᱟᱣ ᱦᱚᱸ ᱟᱞᱮ ᱦᱳᱥᱴᱮᱞ ᱦᱚᱸ ᱱᱚᱣᱟ ᱛᱤᱨᱤᱥᱮ ᱡᱩᱱ ᱞᱮ ᱢᱟᱱᱟᱣ ᱞᱟᱹᱜᱤᱫᱼᱟ᱾ ᱟᱹᱰᱤ ᱵᱷᱟᱜᱤ ᱵᱩᱡᱩᱜ ᱟᱸᱡᱚᱢ ᱦᱩᱭᱱᱟ ᱡᱮ ᱚᱠᱟ ᱵᱚᱪᱷᱚᱨ ᱦᱚᱸ ᱦᱳᱥᱴᱮᱞ ᱨᱮ ᱫᱚ ᱵᱟᱝ ᱦᱩᱭ ᱠᱟᱱᱟ᱾ ᱦᱩᱭ ᱠᱟᱱᱟ, ᱢᱮᱱᱠᱷᱟᱱ ᱥᱠᱩᱞ ᱠᱚᱨᱮ ᱤᱭᱩᱱᱤᱵᱷᱟᱨᱥᱤᱴᱤ ᱨᱮ ᱦᱩᱭ ᱟᱠᱟᱱᱟ᱾ ᱢᱟᱱᱮ ᱡᱟᱸᱨᱮᱞᱮ ᱛᱟᱸᱦᱮᱱ ᱜᱮᱭᱟ ᱡᱟᱸᱦᱟ ᱨᱮᱞᱮ ᱯᱟᱲᱦᱟᱜ ᱜᱮᱭᱟ ᱚᱸᱰᱮ ᱦᱩᱭ ᱠᱟᱱᱟ ᱢᱮᱱᱠᱷᱟᱱ ᱦᱳᱥ ᱴᱮᱞ ᱨᱮᱫᱚ ᱵᱟᱝ ᱦᱩᱭ ᱠᱟᱱᱟ ᱛᱚ ᱱᱚᱣᱟ ᱫᱷᱟᱣ ᱥᱟᱯᱲᱟᱣ ᱠᱟᱛᱮ ᱟᱰᱤ ᱟᱰᱤ ᱜᱚᱲᱚᱛᱮ ᱟᱵᱚᱵᱚᱱ ᱠᱚᱨᱟᱣ ᱦᱚᱪᱚᱭᱮᱫᱟ ᱱᱚᱣᱟ ᱦᱩᱞ ᱢᱟᱦᱟ ᱢᱟᱨᱟᱝ ᱧᱚᱜ ᱵᱟᱝ ᱨᱮᱦᱚᱸ ᱢᱮᱱᱠᱷᱟᱱ ᱦᱩᱰᱤᱧ ᱧᱚᱜ ᱜᱮᱭᱟ ᱠᱟᱨᱚᱱ ᱮᱠᱡᱟᱢ ᱦᱚᱸ ᱢᱮᱱᱟᱜ ᱛᱟᱞᱮᱭᱟ ᱯᱚᱨᱮᱨ ᱫᱤᱱ ᱚᱱᱟ ᱠᱷᱟᱹᱛᱤᱨ᱾
ᱛᱟᱦᱚᱞᱮ ᱮᱸ ᱱᱚᱣᱟ ᱮᱯᱥ ᱨᱮ ᱦᱮᱡ ᱵᱟᱨᱮ ᱠᱟᱛᱮᱫ, ᱛᱤᱱᱟᱹᱜ ᱫᱤᱱᱮᱢ ᱦᱩᱭᱱᱟ ᱛᱚ ᱱᱚᱣᱟ ᱮᱯᱥ ᱵᱟᱨᱮᱛᱮ ᱟᱢᱟᱜ ᱞᱮᱠᱟᱛᱮ ᱪᱮᱫ ᱞᱮᱠᱟᱢ ᱵᱷᱟᱵᱤᱭᱮᱫᱟ? ᱢᱚᱱᱮᱭ ᱫᱟ ᱠᱟᱹᱴᱤᱡ ᱞᱟᱹᱭ ᱛᱟᱞᱟᱝ ᱢᱮᱥᱮ?
ᱦᱮᱡ ᱠᱟᱛᱮᱜ ᱞᱟᱹᱭ ᱜᱟᱱᱚᱜᱼᱟ ᱯᱮ ᱫᱤᱱ ᱜᱤᱱ ᱦᱩᱭ ᱠᱟᱱᱟ᱾
ᱦᱩᱸ,
ᱛᱚ ᱟᱨ ᱱᱚᱣᱟ ᱤᱫᱤ ᱠᱟᱛᱮᱜ ᱦᱚᱸ ᱵᱟᱹᱲᱛᱤ ᱫᱚ ᱵᱟᱹᱧ ᱠᱷᱚᱱᱰᱚᱨᱚᱱ ᱠᱟᱫᱟ᱾
ᱦᱩᱸ᱾
ᱟᱫᱚ ᱪᱮᱥᱴᱟᱭᱟ ᱟᱸᱧ ᱵᱟᱹᱲᱛᱤ ᱠᱷᱚᱱᱰᱚᱨᱚᱱ ᱨᱮᱱᱟᱜ᱾ ᱛᱮᱜ ᱵᱟᱰᱟᱭ ᱨᱮᱱᱟᱜ ᱟᱨ ᱦᱚᱸ ᱟᱜᱟᱢ ᱫᱟᱨᱟᱢ ᱡᱩᱫᱤ ᱱᱚᱣᱟ ᱛᱮᱜᱮ ᱡᱟᱸᱦᱟᱱᱟᱜ ᱠᱮᱨᱤᱭᱟᱨ ᱡᱩᱫᱤ ᱵᱮᱱᱟᱣ ᱦᱩᱭᱩᱜ ᱠᱷᱟᱱᱮ ᱫᱚ᱾
ᱦᱩᱸ, ᱛᱚ ᱤᱧ ᱫᱚ ᱱᱚᱣᱟ ᱮᱯᱥ ᱫᱚ ᱦᱮᱸ ᱤᱧ ᱫᱚ ᱱᱚᱣᱟ ᱮᱯᱥ ᱨᱮ ᱦᱮᱡ ᱠᱟᱛᱮᱫ ᱠᱚᱢ ᱥᱮ ᱠᱚᱢ ᱯᱨᱟᱭ ᱢᱤᱫ ᱥᱚᱯᱛᱟᱦᱚ ᱵᱟᱨ ᱥᱚᱯᱛᱟᱦᱚ ᱞᱮᱠᱟᱧ ᱦᱩᱭ ᱱᱟ᱾ ᱛᱚ ᱱᱚᱣᱟ ᱮᱯᱥ ᱫᱚ ᱤᱧᱟᱜ ᱯᱚᱠᱠᱷᱮ ᱫᱚ ᱟᱹᱰᱤ ᱵᱷᱟᱞᱤ ᱜᱤᱧ ᱢᱚᱱᱮᱭᱟᱜ ᱠᱟᱱᱟ᱾ ᱮᱠᱪᱩᱭᱮᱞᱤ ᱠᱟᱨᱚᱱ ᱟᱵᱚ ᱥᱟᱱᱛᱟᱲ ᱛᱚ ᱮᱠᱮ ᱡᱩᱢᱤᱫ ᱵᱟᱹᱱᱩᱜ ᱵᱚᱱᱟ᱾ ᱛᱚ ᱚᱱᱟ ᱱᱤᱭᱮ ᱜᱮ ᱱᱚᱣᱟ ᱮᱯᱥ ᱫᱚ ᱟᱹᱰᱤ ᱵᱷᱟᱹᱞᱤ ᱜᱮᱭᱟ ᱠᱟᱨᱚᱱ, ᱮᱠᱷᱮᱱ ᱟᱵᱚ ᱱᱚᱰᱮ ᱥᱟᱱᱛᱟᱲ ᱦᱚᱲ ᱦᱚᱯᱚᱱ ᱜᱮᱵᱚᱱ ᱜᱚᱞᱯᱚ ᱫᱟᱲᱮᱭᱟᱜᱼᱟ ᱥᱮᱵᱚᱱ ᱜᱟᱞᱢᱟᱨᱟᱣ ᱫᱟᱲᱮᱭᱟᱜᱼᱟ᱾ ᱛᱚ ᱫᱷᱤᱨᱮ ᱫᱷᱤᱨᱮ ᱡᱩᱫᱤ ᱱᱚᱣᱟ ᱮᱯᱥ ᱰᱮᱵᱷᱞᱚᱯᱚᱜᱼᱟ ᱥᱮ ᱞᱟᱦᱟᱥᱮᱫ ᱪᱟᱞᱟᱜᱼᱟ᱾ ᱛᱟᱦᱚᱞᱮ ᱟᱹᱰᱤ ᱵᱷᱟᱞᱤ ᱜᱮᱭᱟ, ᱠᱟᱨᱚᱱ ᱮᱠᱮᱱ ᱥᱟᱱᱛᱟᱲ ᱦᱚᱲ ᱦᱚᱯᱚᱱ ᱜᱮᱵᱚᱱ ᱜᱚᱞᱯᱷᱚᱭᱟ᱾ ᱦᱚᱭᱛᱳ ᱱᱚᱣᱟ ᱨᱮ ᱜᱚᱞᱯᱚ ᱜᱚᱞᱯᱚ ᱛᱮ ᱡᱟᱸᱦᱟ ᱨᱮ ᱢᱤᱴᱟᱯ ᱵᱚᱱ ᱫᱚᱦᱚ ᱫᱟᱲᱮᱭᱟᱜᱼᱟ ᱟᱨ ᱚᱸᱰᱮ ᱥᱟᱱᱟᱢ ᱦᱚᱲ ᱢᱤᱫ ᱥᱟᱸᱣ ᱛᱮᱵᱚᱱ ᱡᱟᱣᱨᱟᱜᱼᱟ ᱟᱨ ᱱᱚᱣᱟ ᱮᱯᱥ ᱡᱚᱛᱚ ᱦᱚᱲ ᱟᱵᱚ ᱚᱲᱟᱜ ᱨᱮᱱ ᱠᱚ ᱵᱮᱵᱚᱦᱟᱨ ᱫᱟᱲᱮᱭᱟᱜᱼᱟ ᱥᱮ ᱱᱚᱝᱠᱟ ᱢᱤᱴ ᱟᱯ ᱵᱚᱱ ᱫᱚᱦᱚ ᱫᱟᱲᱮᱭᱟᱜᱼᱟ ᱟᱨᱵᱚᱱ, ᱡᱩᱢᱤᱫ ᱫᱟᱲᱮᱭᱟᱜᱼᱟ, ᱛᱚ ᱱᱚᱣᱟ ᱮᱯᱥ ᱵᱟᱨᱮᱛᱮᱱ ᱱᱮᱜᱮᱱᱤᱝᱠᱟ ᱤᱧ ᱫᱩᱧ ᱵᱷᱟᱵᱤᱭᱮᱫᱟ ᱡᱩᱫᱤ ᱞᱟᱦᱟᱥᱮᱫ ᱢᱤᱫ ᱫᱤᱱ ᱜᱟᱱ ᱰᱮᱵᱷᱞᱚᱯ ᱠᱟᱛᱮᱫ ᱞᱟᱦᱟ ᱪᱟᱞᱟᱜ ᱠᱷᱟᱡ᱾
ᱦᱮᱸ ᱥᱟᱹᱨᱤᱜᱮ ᱢᱤᱫᱴᱟᱝ ᱟᱹᱰᱤ ᱵᱷᱟᱜᱮ ᱠᱟᱛ ᱱᱚᱣᱟ ᱵᱷᱟᱜᱤ ᱥᱟᱸᱫᱮᱥ ᱦᱚᱸ ᱠᱟᱱᱟ᱾
ᱦᱩᱸ᱾
ᱟᱵᱚ ᱦᱚᱸ ᱱᱚᱣᱟ ᱮᱯᱥ ᱛᱟᱞᱟᱛᱮ ᱚᱱᱠᱟᱱ ᱡᱟᱦᱟᱱᱟᱜ ᱵᱟᱝ ᱨᱚᱲ ᱠᱟᱛᱮᱜ ᱮ ᱪᱩᱯ ᱛᱮ ᱟᱵᱚᱣᱟᱜ ᱥᱚᱢᱟᱡ ᱵᱚᱱ ᱞᱟᱦᱟ ᱫᱟᱲᱮᱭᱟᱜᱼᱟ ᱟᱵᱚ ᱠᱚ ᱦᱚᱸ ᱟᱵᱚ ᱢᱮᱱᱟᱜ ᱵᱚᱱᱟ᱾
ᱦᱮᱸ᱾
ᱡᱮᱦᱮᱛᱩ ᱟᱵᱚ ᱴᱷᱮᱱ ᱡᱚᱛᱚ ᱟᱵᱚᱨᱮᱱ ᱦᱩᱰᱤᱧ ᱠᱚᱠᱚ ᱥᱮᱬᱟᱭᱟ ᱛᱚ ᱟᱵᱚ ᱡᱩᱫᱤ ᱱᱚᱝᱠᱟ ᱢᱤᱫᱴᱟᱱ ᱡᱟᱭᱜᱟ ᱵᱚᱱ ᱵᱮᱱᱟᱣ ᱠᱷᱟᱱᱮ ᱯᱟᱨᱯᱷᱨᱚᱢ ᱛᱟᱦᱚᱞᱮ ᱟᱹᱰᱤᱜᱮ ᱵᱷᱟᱜᱤᱼᱟ ᱱᱮᱛᱟᱨ ᱫᱚ ᱫᱚᱨᱠᱟᱨ ᱠᱟᱱ ᱛᱮᱱ ᱚᱱᱠᱟᱱᱟᱝ ᱡᱟᱭᱜᱟ ᱵᱮᱱᱟᱣ।
ᱦᱩᱸ। ᱠᱟᱨᱚᱱ ᱱᱚᱰᱮ ᱠᱷᱟᱡ ᱫᱚ ᱵᱚᱦᱩᱛ ᱟᱵᱚ ᱱᱚᱝᱠᱟᱱ ᱥᱟᱱᱛᱟᱲ ᱢᱩᱫ ᱦᱚᱲ ᱵᱚᱱ ᱜᱚᱞᱯᱷᱚᱭᱮᱫᱟ ᱛᱚ ᱱᱚᱣᱟ ᱫᱚ ᱟᱹᱰᱤ ᱵᱷᱟᱹᱞᱤ ᱜᱮ ᱤᱧ ᱫᱩᱧ ᱢᱚᱱᱮᱭᱟᱜ ᱠᱟᱱᱟ ᱤᱧᱟᱹᱜ ᱩᱯᱤᱱᱤᱭᱚᱱ ᱛᱮᱫᱚ ᱱᱚᱣᱟ ᱮᱯᱥ ᱫᱚ ᱟᱹᱰᱤ ᱵᱷᱟᱹᱞᱤ ᱜᱮ। ᱥᱟᱸᱣᱛᱮ ᱠᱤᱪᱷᱩ ᱠᱟᱹᱣᱰᱤ ᱥᱟᱸᱣᱛᱮ ᱟᱹᱰᱤ ᱪᱮᱞᱟ ᱨᱚᱲ ᱨᱚᱯᱚᱲ ᱦᱩᱭᱩᱜ ᱠᱟᱱᱟ, ᱱᱚᱣᱟ ᱫᱚ ᱤᱧᱟᱹᱜ ᱯᱚᱠᱠᱷᱮ ᱫᱚ ᱟᱹᱰᱤ ᱵᱷᱟᱹᱞᱤ ᱜᱮ।
ᱢᱤᱫ ᱫᱚᱢ
ᱦᱩᱸ